ᱡᱚᱦᱟᱨ ᱡᱚᱦᱟᱨ᱾
ᱡᱚᱦᱟᱨ ᱜᱮ ᱜᱚᱝᱠᱮ᱾
ᱵᱮᱥ ᱜᱲᱟ ᱜᱮᱭᱟ?
ᱦᱮᱸ ᱵᱮᱥ ᱵᱟᱲᱟ ᱜᱮ, ᱟᱨ ᱟᱵᱤᱱ ᱫᱚ? ᱦᱳᱭ ᱦᱳᱭ ᱟᱸᱡᱚᱢᱮᱜ ᱜᱮᱭᱟᱞᱤᱧ ᱜᱚᱝᱠᱮ ᱴᱷᱤᱠ ᱜᱮ ᱟᱸᱡᱚᱢᱚᱜ ᱠᱟᱱ ᱛᱟᱵᱤᱱᱟ᱾ ᱟᱹᱞᱤᱧᱟᱜ ᱫᱚ?
ᱵᱮᱥ ᱜᱮ, ᱵᱮᱥ ᱜᱮ, ᱵᱮᱥ ᱜᱮ ᱟᱸᱡᱚᱢ ᱞᱮᱱᱠᱷᱟᱱ ᱢᱚᱸᱡᱽ ᱠᱟᱛᱷᱟ᱾
ᱟᱪᱪᱷᱟ, ᱛᱟᱦᱞᱮ ᱫᱟᱠᱟ ᱠᱚᱵᱮ ᱡᱚᱢ ᱵᱟᱲᱟ ᱠᱮᱫᱟ ᱥᱮ ᱵᱟᱝ?
ᱡᱚᱢ ᱵᱟᱲᱟ ᱫᱚ ᱦᱩᱭᱱᱟ ᱜᱚᱝᱠᱮ᱾
ᱟᱪᱪᱷᱟ᱾
ᱟᱯᱮ ᱠᱚ?
ᱦᱮᱸ ᱟᱞᱮ ᱠᱚ ᱦᱚᱸᱜ-ᱚᱭ ᱡᱚᱢ ᱵᱟᱲᱟ ᱦᱩᱭ ᱠᱟᱛᱮᱜ ᱦᱚᱸᱜ-ᱚᱭ ᱡᱤᱨᱟᱹᱣ ᱵᱟᱲᱟ ᱦᱩᱭᱩᱜ ᱠᱟᱱᱟ᱾
ᱚ, ᱚ, ᱚ, ᱦᱮᱸ ᱪᱮᱫ ᱞᱮᱠᱟ ᱟᱨ ᱫᱟᱜ ᱠᱚᱫᱚ?
ᱦᱮᱸ ᱫᱟᱜ ᱠᱚᱫᱚ ᱫᱟᱜ ᱡᱟᱹᱲᱤ ᱫᱚ ᱛᱮᱞ ᱦᱩᱭ ᱠᱟᱱᱟ ᱚᱱᱠᱟ ᱩᱱᱟᱹᱜ ᱡᱳᱨ ᱛᱮᱫᱚ ᱵᱟᱝ ᱦᱮᱸᱥᱮ ᱟᱥᱛᱮ ᱟᱥᱛᱮ᱾
ᱛᱚᱵᱮ ᱨᱚᱦᱚᱭ ᱠᱚᱫᱚ ᱪᱮᱫ ᱞᱮᱠᱟ ᱛᱤᱱᱟᱹᱜ ᱫᱷᱟᱹᱵᱤᱡ?
ᱨᱚᱦᱚᱭ ᱠᱚᱫᱚ ᱜᱚᱝᱠᱮ ᱟᱣᱨᱤ ᱟᱣᱨᱤᱭᱟᱜ-ᱟ ᱦᱚᱸᱜ-ᱚᱭ ᱛᱚ ᱥᱤᱭᱳᱜ ᱦᱩᱭᱱᱟ ᱛᱤᱦᱤᱧ᱾ ᱢᱟᱱᱮ ᱮᱴᱟᱜ ᱫᱷᱟᱨᱮ ᱯᱟᱥᱮ ᱨᱮᱱ ᱦᱚᱲ ᱠᱚᱫᱚ ᱩᱝᱠᱩ ᱫᱚᱠᱚ ᱨᱚᱦᱚᱭᱮᱜ ᱜᱮᱭᱟ ᱠᱚ ᱦᱮᱸᱥᱮ᱾ ᱟᱨ ᱫᱟᱜ ᱵᱟᱝ ᱠᱷᱟᱹᱛᱤᱨ ᱩᱱᱟᱹᱜ ᱵᱟᱠᱚ ᱨᱚᱦᱭ ᱫᱟᱲᱮᱭᱟᱜ ᱠᱟᱱᱟ ᱦᱚᱲ ᱠᱚ᱾
ᱟᱞᱮ ᱱᱚᱛᱮ ᱟᱥᱟᱢ ᱫᱤᱥᱚᱢ ᱢᱟ ᱟᱹᱰᱤ ᱵᱟᱹᱲᱛᱤ ᱜᱮ ᱫᱟᱜ ᱜᱚᱝᱠᱮ ᱱᱚᱜ-ᱚᱭ ᱛᱮᱦᱤᱧ ᱦᱚᱸ ᱱᱚᱜ-ᱚᱭ ᱱᱤᱛ ᱛᱷᱚᱲᱟ ᱛᱷᱚᱲᱟᱭ ᱫᱟᱜ ᱫᱟ᱾ ᱯᱨᱚᱪᱩᱨ᱾ ᱯᱨᱚᱪᱩᱨ ᱟᱞᱮᱥᱮᱫ ᱫᱚ ᱫᱷᱩᱢᱫᱷᱟᱢ ᱢᱟᱱᱮ ᱠᱚᱢᱯᱤᱴᱤᱥᱚᱱ ᱢᱟᱱᱮ ᱨᱚᱦᱚᱭ ᱨᱮᱭᱟᱜ ᱚᱱᱮ ᱪᱮᱫ ᱞᱮᱠᱟ ᱯᱷᱩᱴᱵᱚᱞ ᱠᱷᱮᱞᱟ ᱦᱩᱭᱩᱜ ᱠᱷᱟᱡ ᱡᱮᱱᱠᱟ ᱵᱟᱢ ᱪᱟᱞᱟᱣ ᱞᱮᱱᱠᱟᱱᱡ ᱞᱚᱥ ᱜᱮ ᱵᱟᱢ ᱵᱩᱡᱷᱟᱹᱣᱟ?
ᱦᱮᱸ ᱦᱮᱸ᱾
ᱦᱚᱸ ᱚᱱᱮ ᱚᱝᱠᱟ ᱢᱟᱱᱮ ᱦᱩᱲᱩ ᱨᱚᱦᱚᱭ ᱵᱟᱢ ᱪᱟᱞᱟᱣ ᱞᱮᱱᱠᱷᱟᱡ ᱞᱚᱥ ᱮᱢ ᱵᱩᱡᱷᱟᱹᱣ ᱞᱮᱠᱷᱟᱡ ᱚᱱᱮ ᱚᱝᱠᱟ ᱵᱩᱡᱷᱟᱹᱜ ᱠᱟᱱ
ᱫᱚᱢᱮ ᱨᱚᱦᱚᱭ ᱦᱩᱭᱩᱜ ᱠᱟᱱᱟ ᱵᱟᱝ ᱛᱟᱦᱟᱞᱮ?
ᱫᱚᱢᱮ ᱫᱚᱢᱮ ᱫᱚᱢᱮ ᱫᱟᱜ ᱡᱟᱹᱲᱤ ᱟᱹᱰᱤ ᱵᱮᱥ ᱜᱮ ᱟᱫᱚ ᱱᱮᱦᱚᱨ ᱛᱟᱦᱮᱸᱱᱼᱼ ᱦᱩᱭᱩᱜ ᱠᱟᱱᱟ ᱢᱟᱨᱟᱝ ᱵᱩᱨᱩ ᱟᱨ ᱡᱟᱦᱮᱨ ᱟᱭᱳ ᱴᱷᱮᱡ ᱡᱮᱢᱚᱱ ᱟᱞᱮ ᱥᱮᱫ ᱪᱮᱫ ᱞᱮᱠᱟᱭ ᱫᱟᱜ ᱮᱫ ᱚᱱᱟ ᱜᱮᱵᱚᱱ ᱟᱯᱮ ᱱᱟᱠᱷᱟ ᱦᱚᱸ ᱟᱯᱮ ᱫᱤᱥᱚᱢ ᱦᱚᱸ ᱡᱮᱢᱚᱱᱮ ᱤᱫᱤᱭ ᱢᱟ ᱵᱟᱲᱮ ᱾
ᱟᱨᱮ ᱡᱚᱨ ᱠᱚᱛᱷᱟ ᱵᱤᱱ ᱞᱟᱹᱭ ᱟᱠᱟᱫᱟ ᱾
ᱦᱮᱸ ᱥᱮ ᱵᱟᱝ ᱾
ᱦᱮᱸ ᱦᱮᱸ ᱾
ᱟᱵᱩ ᱟᱵᱩ ᱫᱚ ᱚᱠᱚᱭ ᱦᱚᱸ ᱪᱮᱫ ᱵᱚᱱ ᱵᱟᱵᱚᱱ ᱵᱟᱲᱟᱭᱟ ᱵᱟᱝ ᱡᱮ ᱠᱟᱱᱟ ᱟᱵᱩ ᱩᱱᱠᱚ ᱚᱱᱟ ᱠᱚ ᱢᱮᱱ ᱠᱟᱜ ᱢᱟᱨᱟᱝ ᱵᱩᱨᱩ ᱡᱟᱦᱮᱨ ᱟᱭᱳ ᱴᱷᱮᱡ ᱜᱮ ᱱᱮᱦᱚᱨ ᱡᱚᱦᱟᱨ ᱫᱚ ᱾
ᱦᱮᱸ ᱟᱵᱚ ᱫᱚ ᱠᱟᱹᱬᱟ ᱢᱟᱹᱱᱢᱤ ᱦᱮᱸᱥᱮ ᱾
ᱦᱮᱸ ᱦᱮᱸ ᱦᱮᱸ ᱟᱨ ᱩᱱᱠᱤᱱ ᱡᱟᱦᱟᱸ ᱛᱤᱱᱟᱹᱜ ᱵᱮᱥᱛᱚ ᱛᱟᱦᱮᱸᱱ ᱨᱮᱦᱚᱸ ᱮᱱᱦᱚᱸ ᱚᱠᱟ ᱠᱚᱱᱟᱜᱼᱼ ᱚᱸ ᱠᱷᱚᱸᱧ ᱪᱚᱝ ᱮᱱ ᱦᱚᱸᱠᱤᱱ ᱠᱚᱭᱚᱜ ᱜᱮᱭᱟ ᱚᱱᱟ ᱫᱚ ᱩᱱᱠᱤᱱᱟᱜ ᱠᱟᱹᱢᱤ ᱠᱟᱱᱟ ᱦᱮᱸ ᱥᱮ ᱵᱟᱝ ᱾ ᱟᱫᱚ ᱟᱵᱮᱱ ᱵᱮᱱ ᱢᱮᱱ ᱠᱮᱜ ᱥᱤᱭᱳᱜ ᱫᱚ ᱪᱮᱫ ᱱᱮᱛᱟᱨ ᱢᱟ ᱧᱮᱞ ᱵᱟᱲᱟᱜ ᱠᱟᱱ ᱱᱟᱦᱟᱜ ᱡᱩᱜᱽ ᱾ ᱯᱩᱨᱟᱹᱥᱮᱫᱟᱭ ᱥᱟᱱᱛᱟᱲ ᱵᱚᱭᱦᱟ ᱠᱚᱢᱟ ᱵᱚᱞᱮ ᱵᱚᱱ ᱥᱮᱫᱟᱭ ᱦᱟᱯᱲᱟᱢ ᱠᱚ ᱞᱟᱹᱭ ᱵᱟᱲᱟᱭᱟ ᱵᱚᱞᱮ ᱟᱵᱚ ᱫᱚ ᱾ ᱜᱟᱹᱭ ᱰᱟᱝᱨᱟ ᱛᱮ ᱟᱹᱰᱤ ᱰᱟᱝᱨᱤ ᱛᱮ ᱟᱹᱰᱤ ᱥᱤᱭᱚᱜ ᱦᱚᱲ ᱠᱟᱱᱟ ᱵᱚᱱ ᱟᱫᱚ ᱱᱚᱜᱼᱚᱭ ᱱᱤᱛ ᱵᱚᱱ ᱧᱮᱞ ᱞᱮᱠᱷᱟᱱ ᱱᱟ.... ᱱᱟᱦᱟᱜ ᱡᱩᱜᱽ ᱨᱮ ᱯᱨᱟᱭ ᱜᱮ ᱢᱟᱱᱮ ᱰᱟᱝᱨᱤ ᱛᱮ ᱵᱟᱝ ᱠᱟᱛᱮᱫ ᱴᱮᱠᱴᱚᱨ ᱠᱚᱛᱮ ᱠᱚ ᱥᱤ ᱵᱟᱲᱟᱭ ᱮᱫᱟ ᱾ ᱟᱫᱚ ᱟᱯᱮ ᱥᱮᱫ ᱵᱟᱝ ᱪᱮᱫ ᱞᱮᱠᱟ ᱾
ᱟᱞᱮ ᱥᱮᱫ ᱦᱚᱸ ᱚᱱᱮ ᱠᱚᱢ ᱵᱮᱥᱤ ᱫᱚ ᱢᱟᱱᱮ ᱰᱟᱝᱨᱤ ᱛᱮ ᱦᱩᱭᱩᱜ ᱜᱮᱭᱟ ᱾ ᱟᱨᱼᱼ ᱟᱨ ᱱᱚᱣᱟ ᱤᱛᱷᱟ. ᱜ ᱡᱚᱠᱷᱚᱡ ᱫᱚ ᱢᱟᱱᱮ ᱪᱮᱫ ᱤᱧ ᱞᱟᱹᱭᱟ ᱡᱟᱹᱥᱛᱤ ᱵᱷᱟᱜ ᱜᱮ ᱱᱚᱜᱼᱚᱭ ᱾ ᱴᱚᱠᱴᱟᱨ ᱛᱮ ᱟᱨ ᱦᱩᱭᱩᱜ ᱠᱟᱱ ᱛᱟᱵᱚᱱᱟ ᱤᱭᱟᱹ ᱯᱟᱴᱮᱞᱟᱹᱨ ᱛᱮᱠᱚ ᱥᱤᱮᱫ-ᱟ ᱠᱚ ᱾ ᱚᱱᱟ ᱠᱟᱹᱴ ᱨᱮ ᱴᱚᱠᱴᱚᱨ ᱛᱮ ᱥᱤ ᱦᱩᱭ ᱠᱟᱱᱟ
ᱢᱟᱱᱮ ᱱᱮᱛᱟᱨ ᱠᱚᱛᱚᱜᱞᱟ ᱫᱚ ᱱᱚᱶᱟ ᱮᱱᱟ ᱢᱟᱱᱮ ᱥᱤᱡ.. ᱚᱱᱮ ᱵᱮᱱ ᱢᱮᱱ ᱠᱮᱫ ᱞᱮᱠᱟ ᱥᱤᱡᱮᱱ ᱞᱮᱠᱟ ᱵᱟᱭ ᱫᱟᱜ ᱮᱫᱟᱭ ᱾ ᱟᱨ ᱱᱮᱠᱟ ᱛᱮ ᱟᱯ ᱯᱷᱚᱱ ᱟᱯᱫᱩᱱ ᱠᱚᱛᱮ ᱜᱮᱞᱟ ᱦᱚᱲ ᱫᱚ ᱪᱟᱹᱠᱨᱤ ᱵᱟᱹᱠᱨᱤ ᱨᱮ ᱢᱤᱫ ᱜᱚᱴᱮᱡ ᱵᱮᱥᱛᱚ ᱤᱱᱟᱹᱛᱮ ᱥᱚᱢᱚᱭ ᱪᱮᱫ ᱠᱟᱱᱟ ᱢᱮᱱᱛᱮ ᱚᱱᱟ ᱚᱱᱩᱵᱷᱚᱵᱽ ᱫᱟᱲᱮᱭᱟᱜ ᱠᱟᱱᱟ ᱾
ᱦᱚᱭ ᱾
ᱛᱚ ᱚᱱᱟ ᱚᱝᱠᱟ ᱛᱮ ᱱᱮᱛᱟᱨ ᱫᱚ ᱚᱱᱮ ᱵᱤᱱ ᱢᱮᱱ ᱠᱮᱫ ᱞᱮᱠᱟ ᱾ ᱯᱨᱟᱭ ᱜᱮ ᱴᱮᱠᱴᱚᱨ ᱛᱮ ᱾
ᱦᱚᱭ
ᱫᱟᱜ ᱦᱚᱸ ᱛᱟᱦᱮᱸᱱ ᱜᱚᱫᱚᱜ ᱠᱟᱱᱟ ᱟᱨᱦᱚᱸ ᱪᱮᱫ ᱞᱮᱠᱟ ᱥᱤᱡᱤᱱ ᱨᱮ ᱚᱠᱟᱴᱟᱜ ᱫᱤᱱ ᱮ ᱫᱟᱜᱟ ᱚᱱᱟ ᱵᱟᱭ ᱫᱟᱜ ᱮᱫᱟ ᱟᱨ ᱾ ᱟᱹ ᱫᱟᱜ ᱫᱤᱱ ᱵᱟᱭ ᱫᱟᱜ ᱮᱫᱟᱭ ᱟᱨ ᱥᱤᱛᱩᱝ ᱫᱤᱱ ᱮ ᱫᱟᱜ ᱮᱫᱟ ᱾
ᱦᱚᱭ ᱦᱚᱭ ᱱᱚᱣᱟᱴᱟᱜ ᱟᱹᱰᱤ ᱡᱚᱨ ᱠᱟᱛᱷᱟ ᱵᱤᱱ ᱞᱟᱹᱭ ᱟᱠᱟᱫᱟ ᱾
ᱦᱮᱸ ᱥᱮ ᱵᱟᱝ ᱛᱚ ᱚᱱᱟᱛᱮ ᱩᱯᱟᱹᱭ ᱢᱟ ᱵᱟᱹᱱᱩᱜᱼᱟ ᱟᱨᱼᱼ ᱩᱱᱠᱩᱣᱟᱜ ᱫᱟᱜ ᱵᱟᱝᱠᱷᱟᱱ ᱟᱨ ᱮᱴᱟᱜ ᱫᱚ ᱪᱮᱫ ᱪᱮᱫ ᱡᱤᱱᱤᱥ ᱯᱮ ᱪᱟᱥ ᱪᱟᱥ ᱪᱟᱥ ᱵᱟᱲᱟᱭᱟ ᱯᱮᱥᱮᱫ ᱫᱚ?
ᱟᱞᱮ ᱥᱮᱱ ᱫᱚ ᱦᱩᱭᱩᱜ ᱠᱟᱱᱟ ᱜᱚᱝᱠᱮ ᱟᱹᱞᱩ ᱦᱮᱸᱥᱮ ᱾ ᱛᱟᱨᱯᱚᱨᱮ ᱢᱟᱹᱨᱤᱪ ᱛᱟᱨᱯᱚᱨᱮ ᱵᱮᱸᱜᱟᱲ ᱵᱷᱮᱱᱰᱤ ᱾ ᱠᱚᱸᱰᱷᱟ ᱞᱮ ᱮᱢ ᱟᱠᱟᱫᱟᱞᱮ ᱦᱚᱞᱟ ᱜᱮ ᱾ ᱦᱚᱞᱟ ᱠᱚᱰᱟ ᱮᱢ ᱦᱩᱭ ᱟᱠᱟᱱᱟ ᱟᱨ ᱾
ᱟᱪᱷᱟ ᱚᱱᱟ ᱠᱚ ᱪᱟᱥ ᱾ ᱟᱫᱚ ᱮᱢᱚᱱ ᱫᱚ ᱪᱮᱫ ᱥᱮᱫᱟᱭ ᱢᱟ ᱵᱚᱞᱮ ᱥᱟᱱᱛᱟᱲ ᱠᱚᱢᱟ ᱠᱚ ᱞᱟᱹᱭ ᱵᱟᱲᱟᱭᱟ ᱜᱟᱹᱭ ᱰᱟᱝᱨᱟ ᱰᱷᱮᱨ ᱥᱟᱸᱜᱮ ᱼᱼ ᱛᱟᱦᱮᱸ ᱤᱭᱟᱹ ᱛᱮ ᱢᱟᱱᱮ ᱾ ᱜᱩᱨᱤᱡ ᱠᱚᱢᱟ ᱵᱚᱞᱮ ᱠᱷᱮᱛ ᱵᱟᱲᱜᱮ ᱠᱚᱨᱮ ᱵᱚᱱ ᱜᱤᱰᱤ ᱵᱟᱲᱟᱭᱮᱫ ᱛᱟᱦᱮᱱᱟ ᱾ ᱟᱫᱚᱼᱼ ᱱᱮᱛᱟᱨ ᱫᱚ ᱚᱱᱟ ᱠᱚ ᱚᱱᱠᱟ ᱜᱮ ᱪᱟᱞᱟᱜ ᱠᱟᱱᱟ ᱥᱮ ᱵᱟᱡᱽᱟᱨ ᱨᱮᱭᱟᱜ ᱥᱟᱨ ᱜᱚᱝᱠᱮ?
ᱵᱟᱡᱟᱨ ᱤᱱᱟᱹᱜ ᱥᱟᱨ ᱦᱚᱸ ᱪᱟᱞᱟᱜ ᱠᱟᱱᱟ ᱱᱽᱛᱚ ᱠᱷᱚᱛ ᱦᱚᱸ ᱪᱟᱞᱟᱜ ᱠᱟᱱᱟ ᱜᱚᱝᱠᱮ ᱢᱟᱱᱮ ᱵᱟᱱᱟᱨ ᱜᱮ ᱮᱢ ᱦᱩᱭᱩᱜ ᱠᱟᱱᱟ ᱾ ᱦᱮᱸ ᱡᱩᱜᱽᱴᱟᱜ ᱜᱮ ᱱᱚᱝᱠᱟᱭ ᱮᱱᱟ ᱥᱮ ᱾ ᱥᱟᱨ ᱦᱚᱸ ᱵᱟᱢ ᱮᱢ ᱞᱮᱠᱷᱟᱱ ᱦᱩᱲᱩ ᱠᱚ ᱩᱱᱟᱹᱜ ᱵᱟᱝ ᱦᱩᱭᱩᱜ ᱠᱟᱱᱟ ᱾
ᱚᱱᱟ ᱚᱱᱟ, ᱦᱮᱸ ᱦᱮᱸ᱾ ᱚᱱ ᱚᱱᱟ ᱢᱟ ᱚᱱᱟ ᱢᱟ ᱵᱮᱥ ᱠᱟᱛᱷᱟ ᱴᱷᱤᱠ ᱞᱮᱠᱟ ᱵᱟᱝ ᱦᱩᱭᱩᱜ ᱠᱟᱱᱟ, ᱢᱮᱱᱠᱷᱟᱱ ᱱᱚᱣᱟ ᱠᱚ ᱵᱤᱥᱚᱭ ᱛᱷᱚᱲᱟ ᱜᱟᱱ ᱯᱟᱸᱪ ᱵᱚᱪᱷᱚᱨ ᱜᱟᱱ ᱥᱮ ᱫᱚᱥ ᱵᱚᱪᱷᱚᱨ ᱜᱟᱱ ᱞᱟᱦᱟ ᱨᱮᱭᱟᱜ ᱵᱮᱱ ᱦᱩᱫᱤᱥ ᱞᱮᱠᱷᱟᱡ ᱢᱟᱱᱮ ᱥᱮᱫᱟᱭ ᱥᱟᱱᱛᱟᱲ ᱠᱚᱫᱚ ᱵᱚᱞᱮ ᱮᱠᱥᱚ ᱯᱞᱟᱥ ᱵᱚᱪᱷᱚᱨ ᱵᱚᱱ ᱛᱟᱦᱮᱱ ᱠᱟᱱ ᱛᱟᱦᱮᱱᱟ ᱥᱮ ᱮᱠᱥᱚ ᱫᱷᱟᱹᱵᱤᱡ ᱫᱚᱵᱚᱱ ᱛᱤᱭᱟᱹᱜ ᱮᱫ ᱛᱟᱦᱮᱱᱟ ᱢᱮᱱᱠᱷᱟᱱ ᱱᱤᱛᱳᱜ ᱚᱱᱟ ᱠᱩ ᱩᱢᱟᱹᱨ ᱪᱮᱫᱟᱜ ᱵᱟᱵᱚᱱ ᱛᱤᱭᱟᱹᱜ ᱮᱫᱟ ᱚᱱᱟ ᱨᱮᱭᱟᱜ ᱠᱟᱨᱚᱱ ᱪᱮᱫ ᱪᱮᱫ ᱵᱮᱱ ᱚᱱᱩᱵᱷᱚᱵ ᱫᱟᱲᱮᱭᱟᱜ ᱠᱟᱱᱟ ᱟᱵᱮᱱ?
ᱚᱱᱫ ᱛᱚ ᱟᱵᱚ ᱥᱟᱨ ᱵᱤᱥ ᱠᱚᱨᱮᱱᱟᱜ ᱡᱟᱦᱟᱸ ᱵᱚᱱ ᱡᱚᱢᱮᱜ-ᱟ ᱦᱮᱸ ᱥᱮ ᱚᱱᱟ ᱠᱚ ᱫᱟᱨᱟᱭ ᱛᱮ ᱱᱚᱣᱟ ᱯᱨᱚᱵᱷᱟᱵᱽ ᱠᱚ ᱧᱩᱨᱩᱜ ᱠᱟᱱᱟ᱾
ᱴᱷᱤᱠ ᱴᱷᱤᱠ ᱴᱷᱤᱠ ᱱᱤᱛᱚᱜ ᱛᱚᱵᱮ ᱛᱚᱵᱮ ᱛᱚᱵᱮ ᱛᱚᱵᱮ ᱟᱵᱚ ᱢᱤᱫ ᱥᱮᱫ ᱞᱮᱠᱟ᱾ ᱛᱮᱵᱚᱱ ᱟᱵᱚᱱ ᱚᱱᱩᱵᱷᱚᱵ ᱟᱨᱵᱚᱱ ᱦᱩᱫᱤᱥ ᱞᱮᱱᱠᱷᱟᱡ ᱟᱹᱰᱤ ᱢᱚᱦᱟ ᱟᱺ... ᱢᱤᱫᱴᱮᱡ ᱥᱮ ᱞᱮᱠᱟ ᱫᱚ ᱟᱹᱰᱤ ᱯᱟᱯ ᱵᱚᱱ ᱠᱟᱹᱢᱤ ᱮᱫᱟ ᱢᱟᱱᱮ ᱯᱟ. ᱞᱟᱥ ᱚᱱᱟ ᱡᱟᱜᱟ ᱨᱮ ᱥᱟᱨ ᱵᱚᱱ ᱤᱭᱟᱹᱜ ᱠᱟᱱᱟ ᱥᱟᱜ... ᱚᱸᱰᱮᱱᱟᱜ ᱦᱟᱥᱟ ᱦᱚᱸ ᱵᱟᱹᱲᱤᱡᱚᱜ ᱠᱟᱱᱟ᱾ ᱚᱸᱰᱮᱱᱟᱜ ᱦᱟᱥᱟ ᱢᱟ ᱮᱠᱫᱚᱢ ᱟᱨ ᱵᱟᱹᱲᱤᱡᱚᱜ ᱠᱟᱱᱟ᱾ ᱟᱨ ᱟᱵᱚᱣᱟᱜ ᱚᱸᱰᱮ ᱦᱟᱥᱟ ᱨᱮ ᱚᱠᱟᱴᱟᱜ ᱡᱤᱱᱤᱥ ᱵᱚᱱ ᱪᱟᱥ ᱮᱫ ᱚᱱᱟ ᱦᱚᱸ ᱵᱟᱹᱲᱤᱡᱚᱜ ᱠᱟᱱᱟ, ᱠᱟᱱᱟ ᱟᱨ ᱚᱱᱟ ᱡᱤᱱᱤᱥ ᱟᱵᱩᱣᱟᱜ ᱦᱚᱲᱢᱚ ᱨᱮᱵᱚᱱ ᱡᱚᱢᱮᱫ ᱡᱮ,
ᱚᱱᱟ ᱦᱚᱸ ᱵᱟᱹᱲᱤᱡᱚᱜ ᱠᱟᱱ ᱛᱟᱵᱚᱱᱟ᱾
ᱵᱟ. ᱲᱤᱡᱚᱜ ᱠᱟᱱᱟ ᱟᱨ ᱡᱟᱦᱟᱸ ᱨᱮ ᱯᱷᱚᱞᱳᱯ ᱛᱮ ᱚᱱᱮ ᱠᱚ ᱢᱮᱱ ᱞᱮᱠᱟ ᱟᱵᱚ ᱚᱱᱮ ᱡᱤ ᱠᱚᱞᱳᱢ ᱢᱟᱱᱮ ᱩᱥᱟᱹᱨᱟᱭ ᱡᱟᱹᱨᱩᱲ ᱟᱵᱚᱱ ᱠᱟᱱᱟ ᱵᱟᱝ ᱚᱱᱟᱛᱮ ᱥᱤᱥᱤᱨ ᱠᱟ. ᱣᱤᱡ ᱩᱱᱤ ᱦᱚᱸ ᱚᱱᱟᱛᱮ ᱢᱟᱱᱣᱟ ᱱᱚᱝᱠᱟ ᱵᱚᱱ ᱱᱤᱛ ᱵᱚᱱ ᱤᱭᱟᱹ ᱪᱟᱵᱟᱭᱮᱱᱟ ᱚᱱᱟᱛᱮ ᱴᱷᱤᱠ ᱞᱮᱠᱟ ᱫᱟᱜ ᱦᱚᱸ ᱵᱟᱭ ᱮᱢᱟ ᱟᱵᱚᱱ ᱠᱟᱱᱟ ᱟ. ᱭᱥᱟ. ᱱ᱾
ᱦᱚᱭ ᱦᱚᱭ ᱦᱚᱭ
ᱫᱟᱜ ᱡᱟᱹᱲᱤ ᱟᱨ ᱞᱟᱦᱟ ᱞᱮᱠᱟ ᱞᱟᱦᱟ ᱠᱷᱚᱧᱡ ᱦᱚᱸ ᱟᱹᱭᱩ ᱦᱚᱸ ᱠᱚᱢ ᱮᱱ ᱛᱟᱵᱚᱱᱟ ᱱᱮᱛᱟᱨ ᱯᱚᱧᱪᱟᱥ ᱵᱚᱪᱷᱚᱨ ᱮᱢ ᱞᱟᱥᱴᱤᱝ ᱚᱜ ᱠᱷᱟᱡ ᱮᱢ ᱢᱮᱱᱟ ᱨᱟᱱ ᱡᱚᱢᱛᱮ ᱞᱟᱥᱴᱤᱸᱜᱚᱜ ᱡᱟᱹᱨᱩᱲ ᱟᱢᱟ᱾
ᱚᱭ ᱦᱚᱭ ᱮᱠᱫᱚᱢ ᱟ. ᱰᱤ ᱡᱚᱛᱷᱟᱛ ᱠᱟᱛᱷᱟ ᱱᱚᱶᱟ ᱫᱚ ᱦᱮᱸ ᱡᱟᱹᱥᱛᱤ ᱜᱮ ᱧᱮᱞᱚᱜ ᱠᱟᱱᱟ᱾
ᱛᱚᱵᱮ ᱟᱨ ᱱᱩᱠᱩ ᱪᱷᱟᱹᱛᱤᱠ ᱡᱟᱹᱛᱤ ᱥᱮ ᱮᱴᱟᱜ ᱠᱚᱠᱚ ᱢᱮᱱ ᱵᱟᱲᱟᱭᱟ ᱵᱚᱞᱮ᱾ ᱥᱟᱱᱛᱟᱲ ᱫᱚ ᱵᱚᱞᱮ ᱱᱚᱝᱠᱟᱱ ᱡᱟᱹᱛ ᱵᱚᱱ ᱛᱟᱦᱮᱸ ᱠᱟᱱᱟ ᱵᱚᱞᱮ ᱢᱤᱫᱴᱮᱡ ᱨᱮᱠᱚᱨᱰ ᱛᱟᱦᱮᱸ ᱠᱟᱱᱟ ᱵᱚᱞᱮ ᱮᱠ ᱥᱚ ᱵᱚᱪᱷᱚᱨ ᱮ ᱦᱩᱭᱩᱜ ᱨᱮᱦᱚᱸ ᱩᱱᱤᱭᱟᱜ ᱵᱚᱦᱚᱜ ᱩᱵ ᱫᱚ ᱛᱤᱥ ᱦᱚᱸ ᱵᱟᱝ ᱯᱟᱺᱰᱩᱜ ᱛᱟᱭᱟ᱾
ᱮᱠᱫᱚᱢ,
ᱦᱮᱸ ᱥᱮ ᱵᱟᱝ
ᱦᱮᱸ,
ᱟᱵᱮᱱ ᱢᱟ ᱥᱮ ᱫᱤᱥᱟᱹᱭ ᱵᱮᱱ ᱡᱟᱦᱟᱸᱭ ᱥᱟᱱᱛᱟᱲ ᱦᱚᱲ ᱟᱜ ᱵᱚᱦᱚᱜ ᱩᱵ ᱯᱟᱺᱰᱩ, ᱯᱟᱺᱰᱩ ᱞᱟᱦᱟ ᱡᱩᱜᱽ ᱨᱮ ᱛᱟᱦᱮᱸ ᱠᱟᱱᱟ᱾
ᱵᱟᱝᱜᱮ, ᱠᱚᱢ ᱧᱮᱞ ᱠᱚᱜ-ᱟ ᱦᱮᱸᱛᱚ ᱦᱮᱸᱥᱮ
ᱟᱨ ᱱᱤᱛᱚᱜ ᱱᱤᱛᱚᱜ ᱟᱜ ᱱᱟᱦᱟᱜ ᱡᱩᱜᱽ ᱨᱮᱱ ᱧᱮᱞ ᱠᱚᱵᱮᱱ ᱥᱮ,
ᱦᱚᱭ
ᱟᱨ ᱚᱱᱟ ᱵᱟᱝ ᱠᱟᱛᱮᱫ ᱢᱤᱫᱴᱮᱡ ᱟᱨ ᱦᱚᱸ ᱠᱚ ᱢᱮᱱ ᱮᱫ ᱛᱟᱦᱮᱱᱟ ᱢᱟᱱᱮ ᱟᱵᱚ ᱥᱟᱱᱛᱟᱲ ᱫᱚ ᱵᱚᱞᱮ ᱢᱟᱱᱮ ᱚᱱᱮ ᱵᱮᱱ ᱢᱮᱱ ᱠᱮᱫ ᱞᱮᱠᱟ ᱮᱠ ᱥᱚ ᱵᱚᱪᱷᱚᱨ ᱮ ᱦᱩᱭᱩᱜ ᱨᱮᱦᱚᱸ ᱮᱱᱦᱚᱸ ᱩᱱᱤ ᱪᱚᱥᱢᱟ ᱦᱚᱸ ᱵᱟᱭ ᱦᱚᱨᱚᱜᱟᱭ᱾
ᱦᱮᱸ, ᱟ. ᱵᱷᱤ ᱪᱚᱥᱢᱟ ᱠᱚ ᱦᱚᱨᱚᱜ ᱮ-ᱟ ᱠᱚ ᱱᱮᱛᱟᱨ ᱫᱚ ᱩᱢᱮᱨ ᱟ. ᱣᱨᱤ ᱦᱩᱭ ᱛᱮᱜᱮ,
ᱛᱚᱵᱮ ᱛᱚᱵᱮ ᱚᱱᱮ ᱵᱮᱱ ᱢᱮᱱ ᱠᱮᱜ ᱚᱱᱮ ᱚᱱᱠᱟ ᱟᱵᱚ ᱩᱥᱟᱹᱨᱟ ᱡᱟᱹᱨᱩᱲ ᱟᱵᱚᱱ ᱠᱟᱱᱟ, ᱟᱨ ᱩᱥᱟᱹᱨᱟᱭ ᱨᱮᱭᱟᱜ ᱵᱮᱤᱱᱤᱯᱷᱤᱴ ᱫᱚ ᱚᱱᱮ ᱚᱱᱠᱟ ᱦᱚᱲᱢᱚ ᱨᱮ ᱤᱯᱷᱮᱠᱴᱥ ᱯᱟᱲᱟᱣᱜ ᱠᱟᱱᱟ᱾
ᱦᱚᱭ ᱦᱚᱭ,
ᱤᱭᱟᱹ ᱫᱚ, ᱟᱫᱚ ᱜᱚᱴᱟ ᱜᱮ ᱚᱱᱮ ᱵᱮᱱ ᱢᱮᱱᱠᱮᱫ ᱞᱮᱠᱟ ᱟᱞᱮ ᱥᱮᱫ ᱦᱚᱸ ᱡᱟᱭᱜᱟ ᱡᱟᱭᱜᱟ ᱫᱚ ᱚᱱ....... ᱠᱟ ᱡᱟᱭᱜᱟ ᱡᱟᱭᱜᱟ ᱛᱮᱫᱚ ᱚᱱᱮ ᱵᱟᱡᱟᱨ ᱨᱮᱭᱟᱜ ᱟᱫᱷᱚᱱᱤᱠ ᱧᱮᱞ ᱛᱮᱠᱚ ᱪᱤᱫ ᱵᱟᱲᱟᱭ ᱮᱫᱟ᱾ ᱢᱮᱱᱠᱷᱟᱱ ᱢᱤᱫᱴᱮᱡ ᱡᱤᱱᱤᱥ ᱟᱵᱮᱱ ᱚᱱᱩᱵᱷᱚᱵᱽ ᱵᱮᱱ
ᱦᱮᱸ
ᱛᱤᱠ ᱡᱟᱹᱛᱤ ᱠᱚ ᱟᱵᱚ ᱡᱩᱫᱤ ᱦᱚᱸ ᱟᱹᱰᱤ ᱟᱸᱴ ᱠᱚ ᱢᱤᱫ ᱵᱟᱨ ᱠᱚ ᱨᱚᱲᱟ ᱥᱮ ᱵᱟᱝ ᱠᱳ ᱱᱤᱪᱷᱲᱟᱹᱣ ᱵᱚᱱᱟ᱾ ᱦᱮᱸ ᱥᱮ ᱵᱟᱝ?
ᱦᱮᱸ᱾
ᱢᱮᱱᱠᱷᱟᱱ ᱟᱹᱵ ᱵᱚ ᱦᱚᱲ ᱟᱜ ᱩᱛᱩ ᱡᱤᱱᱤᱥ ᱟᱸ ᱵᱟᱡᱟᱨ ᱨᱮ ᱡᱩᱫᱤ ᱩᱱᱤ ᱦᱚᱲ ᱜᱚᱜᱚ ᱡᱩᱱᱤᱡ ᱤᱫᱤ ᱞᱮᱠᱷᱟᱡ ᱩᱱᱤ ᱡᱟᱦᱟᱸ ᱞᱮᱠ ᱠᱟᱱ ᱜᱮ ᱢᱮᱱᱠᱷᱟᱱ ᱫᱤᱠᱩ ᱥᱮ ᱪᱷᱟᱹᱛᱤᱠ ᱡᱟᱹᱛᱤ ᱫᱚ ᱩᱱᱤ ᱦᱚᱲ ᱟᱜ ᱩᱛᱩ ᱡᱤᱱᱤᱥ ᱪᱮᱫᱟᱜ ᱠᱚ ᱤᱫᱤᱭᱟ᱾ ᱦᱮᱸ ᱥᱮ ᱵᱟᱝ? ᱩᱛᱩ ᱡᱤᱱᱤᱥ ᱡᱤ ᱠᱚᱭ ᱡᱮᱞᱮᱠᱟ ᱢᱟᱹᱨᱤᱪ ᱠᱟᱱ, ᱵᱮᱸᱜᱟᱲ ᱠᱟᱱ ᱛᱟᱦᱮᱸᱨ ᱠᱟᱱ ᱟᱜ ᱟᱵᱚ ᱠᱚᱛᱚᱜ ᱜᱮᱞᱟ ᱪᱷᱟᱹᱛᱤᱠ ᱡᱟᱹᱛᱤ ᱟᱵᱩ ᱦᱚᱲ ᱟᱭᱩ ᱠᱚ ᱥᱮᱸᱫᱽᱨᱟ ᱵᱟᱲᱟ ᱠᱚᱣᱟ᱾ ᱟᱵᱚ ᱦᱚᱲ ᱟᱭᱳᱭ ᱤᱫᱤ ᱞᱮᱠᱟᱡ, ᱤᱫᱤ ᱞᱮᱜᱟ ᱞᱮᱜᱟ ᱜᱤ ᱟᱹᱠᱷᱨᱤᱧ ᱪᱟᱵᱟᱜ ᱛᱟᱭᱟᱼᱟᱸ᱾
ᱦᱮᱸ᱾
ᱵᱟᱲᱟᱭᱟᱠᱚ ᱡᱮ ᱱᱩᱠᱩ ᱡᱚᱛᱚ ᱞᱳᱠᱮᱞ ᱪᱟᱥ ᱵᱟᱞᱟ ᱠᱟᱱᱟ ᱠᱚ᱾
ᱦᱚᱭ ᱦᱚᱭ᱾
ᱦᱮᱸ ᱥᱮ ᱵᱟᱝ?
ᱦᱮᱸ᱾
ᱱᱩᱠᱩ ᱢᱩᱥᱞᱟᱹ ᱥᱮ ᱮᱴᱟᱜ ᱚᱭᱱᱱᱟᱱᱱᱚ ᱡᱟᱹᱛ ᱫᱚ ᱥᱟᱨ ᱠᱚ ᱞᱟᱜᱟᱣᱟ ᱟᱨ ᱠᱚ ᱵᱟᱲᱟᱭᱟ ᱱᱩᱠᱩ ᱥᱟᱱ ᱛᱟᱲ ᱡᱟᱹᱛ ᱫᱚ ᱟᱹᱰᱤ ᱥᱟᱯᱷᱟ-ᱥᱟᱹᱯᱷᱤ ᱡᱟᱹᱛ ᱠᱟᱱᱟ ᱠᱚ᱾ ᱟᱨ ᱮᱠᱫᱚᱢ ᱞᱳᱠᱮᱞ ᱪᱟᱥ ᱵᱟᱞᱟ ᱠᱟᱱᱟ ᱠᱚ᱾
ᱯᱩᱨᱟᱹ ᱟᱹᱰᱤ ᱡᱚᱛᱷᱟᱛ ᱠᱟᱛᱷᱟ ᱱᱚᱣᱟ ᱫᱚ᱾ ᱡᱟᱹᱥᱛᱤ ᱵᱷᱟᱜ ᱜᱮ ᱧᱮᱞ ᱟᱠᱟᱱᱟ᱾ ᱱᱤᱡᱮ ᱥᱚᱯ ᱠᱚ ᱦᱚᱸ ᱠᱚᱨᱟᱣᱟ ᱦᱩᱭᱩᱜ ᱜᱮᱭᱟ᱾
ᱛᱚᱵᱮ ᱛᱚᱵᱮ ᱛᱚᱵᱮ᱾
ᱦᱮᱸ᱾
ᱥᱚᱢᱚᱭ ᱡᱩᱫᱤ ᱟᱵᱚ ᱦᱚᱠ ᱟᱵᱚᱣᱟᱜ ᱠᱚ ᱨᱚᱲᱟ ᱢᱮᱱᱠᱷᱟᱱ ᱤᱱ ᱥᱚᱢᱚᱭ ᱫᱚ ᱧᱮᱞ ᱵᱮᱱ ᱩᱱᱤ ᱵᱟᱭ ᱧᱮᱞᱮᱭᱟᱭ ᱡᱮ ᱪᱮᱫ ᱞᱮᱠᱟᱱᱟᱜ ᱠᱤᱪᱨᱤᱡ ᱮ ᱦᱚᱨᱚᱜ ᱟᱠᱟᱜᱼᱟ᱾ ᱵᱟᱝ ᱫᱚ ᱢᱟᱹᱭ ᱠᱤᱪᱨᱤᱡ ᱵᱟᱝ ᱫᱚ ᱱᱟᱣᱟ ᱠᱤᱪᱨᱤᱡ, ᱢᱮᱱᱠᱷᱟᱱ ᱩᱱᱤᱭᱟᱜ ᱩᱛᱩ ᱡᱤᱱᱤᱥ ᱪᱮᱫ ᱧᱮᱞ ᱞᱚᱜᱟ ᱞᱮᱜᱮ ᱤᱫᱤ
ᱦᱮᱸ, ᱦᱚᱭ ᱮᱠᱫᱚᱢ᱾
ᱦᱮᱸ ᱥᱮ ᱵᱟᱝ?
ᱦᱮᱸ, ᱧᱮᱞ ᱟᱠᱟᱱᱟ ᱱᱚᱣᱟ ᱠᱚᱫᱚ᱾
ᱱᱚᱣᱟ ᱫᱚ ᱤᱥᱟᱹᱱ ᱢᱤᱫᱴᱮᱡ ᱥᱟᱱᱛᱟᱲ ᱠᱚ ᱞᱟᱹᱜᱤᱫ ᱫᱚ ᱢᱤᱫᱴᱮᱱ ᱥᱚᱝᱥᱠᱟᱨ ᱢᱤᱫᱴᱮᱡ ᱜᱩᱨᱩ ᱦᱚᱯᱚᱱᱟᱜ ᱠᱟᱛᱷᱟ ᱠᱟᱱ ᱜᱮᱭᱟ ᱜᱚᱝᱠᱮ᱾
ᱦᱮᱸ᱾
ᱦᱮᱸ ᱥᱮ ᱵᱟᱝ?
ᱦᱚᱭ ᱦᱚᱭ ᱦᱚᱭ᱾
ᱟᱨ ᱛᱚᱵᱮ ᱤᱭᱟᱹ ᱠᱚᱫᱚ
ᱪᱮᱫ ᱞᱮᱠᱟ, ᱦᱟᱹᱠᱩ ᱚᱱᱟ ᱰᱩᱵᱟᱹ - ᱰᱩᱵᱟᱹ ᱡᱟᱹᱲᱤ ᱵᱟᱲᱟ ᱞᱮᱠᱷᱟᱡ ᱫᱚ ᱦᱟᱹᱠᱩ ᱠᱚᱫᱚ ᱵᱟᱯᱮ ᱜᱚᱡ ᱵᱟᱲᱟ ᱠᱚᱣᱟ? ᱯᱮ ᱚᱱᱛᱮ‌ ᱫᱟ
ᱦᱮᱸ ᱜᱚᱡ ᱠᱚᱣᱟ ᱞᱮ ᱜᱚᱝᱠᱮ, ᱱᱟᱹᱭ ᱢᱮᱱᱟᱜᱼᱟ ᱫᱷᱟᱨᱮ ᱨᱮ᱾ ᱥᱟᱵ ᱪᱟᱞᱟᱣ ᱞᱮ ᱥᱟᱵ-ᱥᱮᱱᱚᱜ ᱜᱮᱭᱟ ᱾ ᱦᱟᱹᱠᱳ ᱥᱟᱵ ᱞᱮ ᱥᱮᱱᱚᱜ ᱜᱮᱭᱟ᱾
ᱱᱟᱹᱭ ᱫᱚ ᱪᱮᱫ ᱯᱮ ᱢᱮᱛᱟᱜ-ᱟ ᱜᱚᱝᱠᱮ ᱟᱯᱮ ᱫᱚ?
ᱱᱟᱹᱭ ᱫᱚ ᱱᱟᱹᱭ ᱜᱮ᱾
ᱚᱻ ᱟᱞᱮ ᱥᱮᱫ ᱫᱚ ᱜᱟᱰᱟ, ᱜᱟᱰᱟ, ᱜᱟᱰᱟ, ᱜᱟᱰᱟ᱾
ᱟᱞᱮᱭᱟᱜ ᱫᱚ ᱦᱟᱱᱮ ᱥᱮᱬᱟ ᱱᱟᱭ ᱞᱮᱭᱟ ᱡᱟᱦᱟᱸ ᱫᱚ ᱫᱟᱜ ᱥᱚᱵᱽ ᱥᱚᱢᱚᱭ ᱞᱤᱧᱜᱤ ᱦᱤᱡᱩᱜ-ᱟ ᱾ ᱰᱮᱢ ᱠᱷᱚᱱ ᱠᱚ ᱟᱲᱟᱜᱟ᱾ ᱚᱱᱟᱴᱟᱜ ᱡᱟᱦᱟᱸ ᱟᱹᱡ ᱵᱟᱝ ᱱᱟᱹᱭ ᱚᱱᱟ ᱫᱚ᱾
ᱚᱱᱟ ᱫᱚ ᱱᱟᱹᱭ᱾ ᱟᱨ ᱜᱰᱟ ᱫᱚ?
ᱜᱟᱰᱟ ᱫᱚ ᱠᱚᱡ ᱚᱱᱮ ᱱᱟᱹᱭ ᱠᱷᱚᱡ ᱡᱟ ᱦᱮᱡ ᱟᱠᱟᱱᱟ᱾ ᱚᱱᱟ ᱫᱚ ᱜᱟᱰᱟ ᱟᱨ ᱜᱟᱰᱟ ᱠᱷᱚᱱ ᱡᱟᱦᱟᱸ ᱦᱮᱡ ᱠᱟᱱᱟ ᱚᱱᱟ ᱫᱚ ᱦᱩᱭᱩᱜ ᱠᱟᱱᱟ ᱠᱮᱞᱟᱱ᱾
ᱚ ᱠᱮᱞᱟᱱ, ᱟᱞᱮ ᱫᱚ ᱚᱱᱮ ᱵᱮᱱ ᱢᱮᱱ ᱠᱮᱫ ᱱᱟᱹᱭ ᱫᱚ ᱟᱞᱮ ᱫᱚ ᱡᱟᱹᱯᱟᱹᱭ
ᱚᱻ
ᱩᱱᱠᱟ ᱾
ᱛᱟᱨᱯᱚᱨᱮ ᱚᱸᱰᱮ ᱠᱷᱚᱱ ᱫᱚ ᱜᱟᱰᱟ ᱦᱮᱡ ᱠᱟᱱᱟ ᱵᱟᱝ?
ᱦᱮᱸ᱾
ᱚ ᱦᱚ ᱾
ᱜᱟᱰᱟ ᱦᱚᱸ ᱢᱮᱱᱟᱜᱼᱟ ᱵᱟᱝ ᱫᱚ ᱵᱟᱝ ᱾
ᱟᱫᱚ ᱚᱱᱛᱮ ᱫᱚ ᱪᱮᱜ ᱞᱮ ᱜᱚᱡ ᱫᱚ ᱡᱮᱠᱟ ᱱᱚᱛᱮ ᱢᱟ ᱞᱟᱦᱟ ᱥᱟᱱᱛᱟᱲ ᱠᱚᱫᱚ ᱠᱚ ᱞᱟᱹᱭᱟ ᱵᱚᱞᱮ ᱥᱮᱫᱟᱭ ᱦᱟᱯᱲᱟᱢ ᱠᱚᱫᱚ ᱠᱚ ᱞᱟᱹᱭ ᱵᱟᱲᱟᱭᱮᱫ ᱛᱟᱦᱮᱱᱟ ᱱᱚᱝᱠᱟᱱᱟᱜ ᱵᱚᱱ ᱵᱟᱲᱟᱭ ᱠᱟᱱ ᱛᱟᱦᱮᱱᱟ ᱡᱮ ᱰᱟᱯᱥᱟ ᱵᱮᱱᱟᱣ ᱠᱚ ᱚ ᱵᱩᱨᱩᱢ ᱵᱮᱱᱟᱣ ᱠᱩ ᱾ ᱤᱱᱟᱹ ᱠᱟᱛᱮᱜ ᱟᱨ ᱰᱷᱚᱸᱰᱠᱟᱜ ᱟᱠᱚ ᱟᱫᱚ ᱚᱱᱟ ᱠᱩ ᱡᱤᱱᱤᱥ ᱫᱚ ᱟᱯᱮᱥᱮᱫ ᱢᱮᱱᱟᱜ ᱜᱮᱭᱟ ᱥᱮ ᱵᱟᱹᱱᱩᱜ ᱟᱱᱮᱭᱼᱟ?
ᱟᱪᱪᱷᱟ ᱯᱟᱴᱟ ᱠᱚ ᱥᱮ ᱪᱮᱫ?
ᱵᱟᱝ ᱵᱟᱝ ᱚᱱᱮ ᱦᱟᱹᱠᱩ ᱡᱚᱢ ᱨᱮᱭᱟᱜ ᱰᱷᱚᱱᱰᱠᱟᱜ ᱰᱷᱚᱱᱰᱠᱟᱜ
ᱰᱷᱚᱲᱠᱟᱜ ᱫᱚ ᱟᱹᱰᱤ ᱱᱟᱣᱟ ᱜᱮ ᱧᱩᱛᱩᱢ ᱞᱤᱧ ᱟᱸᱡᱚᱢᱮᱜᱼᱟ ᱛᱚ ᱟᱫᱚ ᱤᱱᱟᱹ ᱠᱷᱟᱹᱛᱤᱨ ᱵᱟᱹᱞᱤᱧ ᱞᱟᱹᱭ ᱫᱟᱲᱮᱭᱟᱜ ᱠᱟᱱᱟ᱾ ᱠᱤᱱᱛᱩ ᱦᱟᱹᱠᱳ ᱥᱟᱵ ᱨᱮᱱᱟᱜ ᱡᱤᱱᱤᱥ ᱫᱚᱞᱤᱧ ᱢᱮᱱᱟᱜᱼᱟ ᱚᱱᱟ ᱫᱚᱞᱤᱧ ᱞᱟᱹᱭ ᱫᱟᱲᱮᱭᱟᱜ ᱠᱟᱱᱟ ᱦᱮᱸ ᱥᱮ
ᱵᱟᱝ ᱚᱱᱟ ᱢᱟᱫ ᱨᱮᱭᱟᱜ ᱟᱹᱰᱤ ᱡᱤᱞᱤᱧ ᱠᱚ ᱵᱮᱱᱟᱣᱟ ᱜᱚᱢᱠᱮ ᱚᱱᱟ ᱫᱚ ᱰᱷᱚᱲᱠᱟᱜ ᱠᱚ ᱢᱮᱛᱟᱜᱼᱟ᱾
ᱚ ᱡᱩᱫᱤ ᱵᱤᱱ ᱧᱮᱞ ᱢᱟᱱᱮ ᱡᱩᱫᱤ ᱢᱮᱱᱟᱜ ᱠᱷᱟᱱ ᱛᱟᱦᱞᱮ ᱠᱳᱞᱟᱞᱤᱧ ᱵᱤᱱ ᱦᱟᱸᱜ ᱦᱮᱸ ᱥᱮ
ᱚ ᱦᱟᱝ ᱱᱟᱣᱟ ᱜᱮᱵᱮᱱ ᱟᱸᱡᱚᱢ ᱠᱟᱫᱟ?
ᱦᱮᱸ ᱦᱮᱸ
ᱢᱟᱱᱮᱜ ᱟᱹᱪ ᱛᱟᱹ ᱪᱮᱫ ᱠᱚ ᱢᱮᱱᱟ ᱚᱱᱟ ᱰᱷᱚᱲᱠᱟᱜ ᱟᱹᱵᱩ ᱵᱚᱞᱮ ᱥᱟᱱᱛᱟᱲᱟᱜ ᱟᱹᱜᱤᱞ ᱦᱟᱯᱲᱟᱢ ᱠᱚ ᱤᱱᱟᱹᱜ ᱢᱚᱸᱡᱽ ᱠᱩ ᱵᱟᱲᱟᱭ ᱠᱟᱱ ᱛᱟᱸᱦᱮᱱᱟ᱾ ᱪᱟᱥᱚᱜ ᱫᱤᱱ ᱪᱮᱜ ᱡᱚᱢ ᱡᱳᱲᱟ ᱟᱨ ᱪᱮᱫ ᱞᱮᱠᱟᱛᱮ ᱦᱟᱹᱠᱩ ᱠᱚ ᱡᱚᱢᱚᱜᱼᱟ? ᱡᱮᱢᱚᱱ ᱦᱳᱲᱩ ᱦᱚᱸ ᱦᱳᱲᱩ ᱦᱚᱸ ᱟᱞᱚ ᱱᱚᱥᱴᱚᱜ ᱟᱨ ᱤᱧ ᱚᱠᱟᱴᱟᱜ ᱡᱩᱲᱟᱹᱧ ᱠᱟᱱᱟ ᱚᱱᱟ ᱦᱚᱸᱧ ᱧᱟᱢ ᱚᱱᱟ ᱞᱮᱠᱟᱛᱮ ᱚᱱᱟ ᱢᱟᱜ ᱨᱮᱭᱟᱜ ᱰᱚᱯᱥᱟ ᱠᱚ ᱵᱮᱱᱟᱣᱟ᱾ ᱰᱚᱯᱥᱟ ᱠᱷᱟᱡ ᱫᱚ ᱚᱱᱟ ᱠᱟᱹᱴᱤᱡ ᱧᱚᱜᱼᱟᱜ ᱚᱱᱟ ᱫᱚᱞᱤᱧ ᱞᱟᱹᱭ ᱠᱟᱫᱟ ᱰᱚᱯᱥᱟ ᱫᱚ᱾ ᱟᱨ ᱰᱷᱚᱲᱠᱟᱜ ᱫᱚ ᱞᱟᱹᱴᱩ ᱧᱚᱜ ᱟᱨ ᱚᱱᱟ ᱵᱚᱦᱚᱜ ᱫᱚ ᱢᱟᱱᱮ ᱵᱳᱣᱟᱲ ᱠᱚ ᱪᱤᱞᱤ ᱠᱚ ᱡᱚᱛᱚ ᱠᱚ ᱵᱚᱞᱚ ᱥᱟᱵᱚᱜᱼᱟ᱾ ᱜᱚᱝᱠᱮ ᱦᱚᱲ ᱦᱚᱸ ᱤᱱᱠᱟᱱ ᱧᱚᱜ ᱠᱟᱹᱴᱤᱡ ᱜᱤᱫᱽᱨᱟᱹ ᱦᱚᱸ ᱚᱸᱰᱮ ᱵᱚᱞᱚ ᱥᱟᱦᱚᱵᱚᱜᱼᱟ᱾
ᱢᱟᱱᱮ ᱞᱟᱦᱟ ᱫᱷᱟᱨᱮ ᱫᱚ ᱪᱤᱜᱠᱟᱧ ᱞᱟᱹᱭᱟ ᱢᱟᱱᱮ ᱠᱟᱹᱡᱽ ᱜᱳᱞ ᱴᱟᱭᱤᱯ ᱜᱮᱭᱟ ᱦᱮᱸᱥᱮ ᱟᱨ ᱛᱟᱭᱱᱚᱢ ᱥᱮᱫ ᱫᱚ ᱪᱷᱩᱸᱪᱟᱹᱴ ᱴᱟᱭᱤᱯ ᱜᱤᱭᱟ ᱦᱮᱸ ᱥᱮ ᱚᱱᱠᱟᱱᱟᱜ ᱦᱳᱭ ᱟᱫᱚ ᱚᱱᱟᱴᱟᱜ ᱧᱩᱛᱩᱢ ᱫᱚ ᱵᱟᱹᱞᱤᱧ ᱵᱟᱲᱟᱭᱟ᱾
ᱞᱟᱹᱴᱩ ᱞᱟᱹᱴᱩ ᱜᱟᱰᱟ ᱠᱚᱨᱮ ᱚᱱᱟ ᱫᱚᱠᱚ ᱤᱭᱟᱹᱭᱟ ᱜᱚᱝᱠᱮ ᱾
ᱦᱳᱭ ᱦᱳᱭ
ᱩᱝᱠᱟ᱾
ᱡᱟᱦᱟᱸ ᱞᱮᱠᱟᱱ ᱦᱟᱹᱠᱳ ᱵᱚᱞᱚᱜ ᱠᱷᱟᱱ ᱢᱤᱫᱴᱷᱮᱱ ᱚᱸᱰᱮ ᱳᱸᱰᱳᱝ ᱵᱟᱭ ᱳᱸᱰᱳᱝ ᱫᱟᱲᱮᱜᱼᱟᱭ᱾
ᱵᱟᱭ ᱩᱰᱳᱠᱜᱟᱭ ᱦᱮᱸ ᱦᱮᱸ᱾ ᱟᱨ ᱤᱱᱟᱹ ᱠᱟᱛᱮᱜ ᱚᱱᱟ ᱵᱩᱨᱩᱢ ᱵᱩᱨᱩᱢ ᱠᱚ ᱢᱮᱛᱟᱜᱼᱟ᱾ ᱵᱩᱨᱩᱢ ᱵᱮᱱ ᱟᱸᱡᱚᱢ ᱠᱟᱜ ᱜᱮᱭᱟ?
ᱵᱩᱨᱩᱢ ᱵᱟᱝᱜᱮ᱾
ᱵᱩᱨᱩᱢ ᱫᱚ ᱩᱱᱠᱩ ᱰᱩᱵᱟᱹᱣ ᱞᱮᱱᱠᱷᱟᱡ ᱩᱱᱠᱩ ᱞᱟᱛᱟᱨ ᱠᱷᱚᱡ ᱯᱟᱴᱟ ᱠᱚ ᱪᱤᱛᱟᱱ ᱥᱮᱫ ᱠᱚ ᱨᱟᱠᱟᱵᱚᱜ ᱠᱷᱟᱹᱞᱤ ᱚᱱᱠᱟᱱ ᱠᱚ ᱦᱟᱹᱠᱩ ᱠᱚ ᱧᱟᱢ ᱠᱚᱣᱟ ᱚᱱᱠᱟᱱ ᱠᱚ ᱦᱟᱹᱠᱩ ᱜᱤᱠᱚ ᱵᱚᱞᱚᱜᱼᱟ᱾
ᱚᱱᱟ ᱫᱚ ᱵᱟᱹᱞᱤᱧ ᱧᱮᱞ ᱠᱟᱜᱼᱟ ᱜᱚᱝᱠᱮ᱾
ᱚᱱᱟ ᱢᱟ ᱮᱠᱫᱚᱢ ᱥᱟᱱᱛᱟᱞᱟᱜ ᱯᱚᱨᱚᱢᱯᱚᱨᱟ᱾ ᱱᱤᱛ ᱚᱱᱟ ᱠᱚ ᱢᱮᱱ ᱞᱮᱠᱟ ᱚᱱᱟ ᱠᱚ ᱡᱤᱱᱤᱥ ᱵᱚᱱ ᱦᱤᱲᱤᱧ ᱤᱫᱤᱭᱮᱫᱟ᱾ ᱪᱷᱟᱹᱛᱤᱠ ᱡᱟᱹᱛᱤ ᱠᱚ ᱵᱮᱱᱟᱣ ᱫᱟ ᱟᱨ ᱩᱱᱠᱩ ᱜᱮᱠᱚ ᱢᱮᱱᱫᱟ ᱱᱚᱣᱟ ᱫᱚ ᱟᱞᱮᱭᱟᱜ ᱠᱟᱱᱟ᱾
ᱦᱳᱭ ᱦᱳᱭ ᱟᱵᱤᱱ ᱡᱚᱛᱷᱟᱛ ᱠᱟᱛᱷᱟ ᱵᱤᱱ ᱞᱟᱹᱭ ᱠᱟᱫᱟ᱾
ᱢᱟᱥᱮ ᱢᱟᱥᱮ ᱟᱠᱷᱟᱡ ᱚᱱᱟ ᱠᱚ ᱡᱤᱱᱤᱥ ᱫᱚ ᱮᱠᱮᱱ ᱮᱠᱢᱟᱛᱨᱚ ᱚᱱᱟ ᱠᱚ ᱡᱤᱱᱤᱥ ᱠᱩ ᱵᱟᱲᱟᱭᱟ ᱮᱠᱮᱱ ᱥᱟᱱᱛᱟᱲ ᱡᱟᱹᱛᱤ ᱥᱮ ᱚᱠᱚᱭ ᱠᱚ ᱯᱟᱦᱟᱲᱤᱭᱟ. ᱚᱧᱪᱚᱞ ᱨᱮᱠᱚ ᱛᱟᱦᱮᱱ ᱠᱟᱱ ᱩᱱᱠᱩ ᱠᱚᱣᱟᱜ ᱠᱟᱱᱟ ᱢᱮᱱᱠᱷᱟᱱ ᱱᱤᱛ ᱫᱚ ᱪᱷᱟᱹᱛᱤᱠ ᱡᱟ. ᱛᱤ ᱠᱚ ᱢᱮᱱᱫᱟ ᱱᱚᱣᱟ ᱫᱚ ᱟᱞᱮᱭᱟᱜ ᱠᱟᱱᱟ᱾
ᱦᱳᱭ